ᱦᱮᱞᱳ?
ᱦᱮᱸ ᱨᱚᱲ ᱟᱸᱡᱚᱢᱚᱜ ᱠᱟᱱ ᱛᱤᱧᱟ?
ᱦᱮᱸ ᱟᱹᱰᱤ ᱱᱟᱯᱟᱭ ᱜᱮ ᱟᱸᱡᱚᱢᱚᱜ ᱠᱟᱱ ᱛᱟᱵᱤᱱᱟ ᱨᱚᱲ ᱟᱹᱞᱤᱧ ᱟᱜ
ᱟᱪᱷᱟ ᱟᱪᱷᱟ, ᱦᱮᱸ ᱟᱸᱡᱚᱢᱚᱜ ᱠᱟᱱᱟ ᱟᱵᱤᱱᱟᱜ ᱦᱚᱸ ᱱᱟᱯᱟᱭ ᱜᱮ।
ᱟᱪᱷᱟ ᱟᱪᱷᱟ,
ᱟᱨ ᱛᱟᱦᱞᱮ ᱪᱮᱫ ᱠᱚᱯᱮ ᱪᱤᱠᱟᱹᱭ ᱫᱟ?
ᱪᱮ ᱦᱚᱸ ᱵᱟ ᱚᱱᱠᱟ ᱫᱩᱲᱩᱵ ᱵᱟᱲᱟ ᱜᱮ ᱦᱩᱭ ᱟᱠᱟᱱᱟ।
ᱟᱪᱷᱟ ᱟᱪᱷᱟ,
ᱟᱹᱵᱤᱱ ᱪᱮᱫ ᱠᱚ ᱵᱤᱱ ᱪᱤᱠᱟᱹ ᱵᱟᱲᱟᱭ ᱫᱟ?
ᱦᱩ ᱟᱞᱤᱧ ᱦᱚᱸ ᱚᱱᱠᱟ ᱦᱚᱜ-ᱚᱭ। ᱫᱟᱠᱟ ᱠᱚ ᱡᱚᱢ ᱵᱟᱲᱟ ᱠᱟᱛᱮᱫ ᱫᱩᱲᱩᱵᱽ ᱵᱟᱲᱟ ᱦᱩᱭ ᱠᱟᱱᱟ ᱪᱮᱫ
ᱟᱫᱚ ᱢᱚᱱᱮ ᱦᱩᱭᱩᱜ ᱠᱟᱱᱟ ᱡᱟᱹᱯᱤᱫ ᱦᱩᱭᱩᱜ-ᱟ, ᱟᱪᱪᱷᱟ ᱛᱟᱦᱚᱸᱞᱮ ᱞᱟᱹᱭᱫᱟᱹᱧ ᱚᱱᱠᱟ ᱛᱮᱦᱤᱧ ᱚᱱᱠᱟ ᱪᱮᱫ ᱥᱟᱛᱟᱢ ᱤᱫᱤ ᱠᱟᱛᱮ ᱞᱟᱝ ᱨᱚᱯᱚᱲᱟ ᱚᱱᱟ ᱠᱟᱹᱴᱤᱡ ᱞᱟᱹᱭ ᱞᱮᱠᱷᱟᱱ ᱱᱟᱯᱟᱭ ᱠᱚᱜ-ᱟ।
ᱟᱪᱪᱷᱟ, ᱥᱟᱛᱟᱢ ᱫᱚ ᱦᱟᱸᱜ ᱩᱸ ᱦᱩ ᱚ, ᱠᱟᱴᱤᱡ ᱤᱧ ᱵᱷᱟᱵᱤ ᱞᱮᱜᱮ ᱟᱵᱤᱱ ᱡᱩᱫᱤ ᱠᱟᱹᱴᱤᱡ ᱵᱤᱱ ᱵᱷᱟᱵᱤ ᱠᱟᱜ ᱠᱷᱟᱱ ᱞᱟᱹᱭ ᱵᱤᱱ?
ᱦᱮᱸ ᱛᱚ ᱢᱟ ᱩᱭᱦᱟᱹᱨ ᱵᱮᱱ ᱱᱟᱦᱟᱸᱜ ᱵᱟᱵᱮᱱ ᱧᱟᱢ ᱠᱷᱟᱡ ᱫᱚ ᱟᱹᱞᱤᱧ ᱜᱮᱞᱤᱧ ᱞᱟᱹᱭ-ᱟ।
ᱟᱪᱪᱷᱟ ᱦᱩ,
ᱥᱮ ᱧᱮᱞ ᱵᱮᱱ ᱚᱱᱠᱟᱱᱟᱜ ᱥᱟᱛᱟᱢ ᱩᱭᱦᱟᱹᱨ ᱦᱤᱡᱩᱜ ᱠᱟᱱ ᱠᱷᱟᱡ ᱫᱚ?
ᱟᱪᱪᱷᱟ ᱟᱹᱵᱤᱱ ᱵᱤᱱ ᱵᱷᱟᱹᱵᱤ ᱠᱮᱫ ᱠᱷᱟᱱ ᱞᱟᱹᱭ ᱵᱤᱱ ᱥᱮ ᱦᱟᱸᱜ।
ᱟᱪᱪᱷᱟ ᱛᱟᱦᱚᱸᱞᱮ ᱟᱹᱞᱤᱧ ᱜᱮᱞᱤᱧ ᱞᱟᱹᱭ ᱞᱮᱜᱮ ᱱᱟᱦᱟᱸᱜ ᱚᱱᱠᱟ ᱛᱮᱦᱮᱸᱧ ᱫᱚ ᱚᱱᱠᱟ ᱥᱟᱛᱟᱢ ᱤᱧ ᱫᱚᱦᱚᱭᱮᱫᱟ ᱚᱱᱠᱟ ᱫᱟᱬᱟᱱ ᱤᱫᱤ ᱠᱟᱛᱮᱫ। ᱦᱩ ᱛᱚ ᱚᱱᱠᱟ ᱡᱟᱦᱟᱸ ᱥᱮᱫ ᱫᱟᱬᱟᱱ ᱥᱮ ᱚᱱᱠᱟ ᱵᱤᱨ ᱵᱩᱨᱩ ᱦᱮᱸ ᱚᱱᱟ ᱥᱟᱜ-ᱛᱮ ᱚᱱᱠᱟ ᱪᱤᱲᱭᱟᱠᱷᱟᱱᱟ ᱠᱚ ᱚᱱᱟ ᱠᱚᱨᱮ ᱫᱟᱬᱟᱱ ᱪᱟᱞᱟᱣ ᱥᱮ ᱚᱱᱠᱟ ᱫᱟᱬᱟᱱ ᱢᱟᱱᱮ ᱚᱱᱠᱟ ᱛᱤᱱᱟᱹᱜ ᱴᱟᱢ ᱠᱩᱥᱤᱭᱟᱜ-ᱟ?
ᱟᱪᱪᱷᱟ,
ᱦᱮᱸ ᱚᱱᱟ ᱠᱚ ᱞᱟᱹᱜᱤᱫ ᱛᱟᱦᱚᱸᱞᱮ ᱯᱩᱭᱞᱳ ᱨᱮ ᱟᱢ ᱠᱟᱹᱴᱤᱡ ᱞᱟᱹᱭ ᱧᱚᱜ ᱢᱮ ᱛᱟᱯᱚᱨᱮ ᱱᱟᱜ ᱠᱷᱟᱡ ᱤᱧ ᱞᱟᱹᱭᱮᱫᱟ।
ᱟᱪᱪᱷᱟ ᱟᱪᱪᱷᱟ। ᱟ ᱡᱟᱦᱟᱢ ᱞᱟᱹᱭ ᱠᱮᱫ ᱫᱚ ᱫᱟᱬᱟᱱ ᱟᱫᱚ, ᱫᱟᱬᱟᱱ ᱫᱚ ᱦᱟᱸᱜ ᱟᱹᱰᱤ ᱡᱳᱨ ᱜᱮ ᱦᱟᱸᱜ ᱤᱧ ᱠᱩᱥᱤᱭᱟᱜ ᱜᱮᱭᱟ ᱫᱟᱬᱟᱱ ᱫᱚ
ᱦᱩᱸ,
ᱤᱧᱫᱩᱧ ᱢᱚᱱᱮ ᱜᱮᱭᱟ ᱡᱮ ᱫᱟᱬᱟ ᱞᱮᱱᱠᱷᱟᱱ ᱟ ᱱᱤᱡᱮᱨᱟᱜ ᱟ ᱦᱚᱲᱢᱚ ᱠᱚᱫᱚ ᱟᱹᱰᱤ ᱱᱟᱯᱟᱭ ᱜᱮ ᱛᱟᱦᱮᱸᱱᱟ ᱟᱨ ᱟᱵᱚ ᱢᱟ ᱱᱮᱛᱟᱨ ᱟᱹᱰᱤ ᱨᱚᱠᱚᱢ ᱜᱮ ᱦᱟᱸᱜ ᱵᱚᱱ ᱟ ᱠᱟᱹᱢᱤ ᱠᱚᱨᱮ ᱵᱚᱱ ᱚᱱᱠᱟ ᱵᱮᱥᱛᱚ ᱪᱟᱵᱟ ᱟᱠᱟᱱᱟ, ᱥᱮ ᱟᱹᱰᱤ ᱜᱟᱱ ᱠᱟᱹᱢᱤ ᱠᱚ ᱠᱚᱨᱮ ᱱᱮᱛᱟᱨ ᱫᱚ ᱚ ᱡᱟᱦᱟᱸᱱᱟᱜ ᱨᱮ, ᱡᱟᱦᱟᱸ ᱥᱮᱫ ᱦᱚᱸ ᱵᱟᱵᱚᱱ ᱪᱟᱞᱟᱣ ᱫᱟᱲᱮᱭᱟᱜ ᱠᱟᱱᱟ ᱦᱟᱸᱜ᱾ ᱟᱫᱚ ᱟᱻ ᱤᱧᱫᱩᱧ ᱢᱚᱱᱮ ᱜᱮᱭᱟ ᱡᱮ ᱮᱸ ᱫᱟᱬᱟ ᱵᱚᱱ ᱪᱟᱞᱟᱣ ᱞᱮᱱᱠᱷᱟᱱ ᱫᱚ ᱟᱵᱚᱱᱟᱜ ᱢᱚᱱ ᱠᱚᱦᱚᱸ ᱴᱷᱤᱠ ᱛᱟᱦᱮᱸᱱᱟ᱾ ᱥᱮ ᱟᱵᱚᱱᱟᱜ ᱦᱚᱲᱢᱚ ᱠᱚᱦᱚᱸ ᱟᱹᱰᱤ ᱟ ᱱᱟᱯᱟᱭ ᱜᱮ ᱛᱟᱦᱮᱸᱱᱟ᱾ ᱟᱫᱚ ᱚᱱᱟᱛᱮ ᱟ ᱤᱧ ᱫᱚ ᱫᱟᱬᱟᱱ ᱫᱩᱧ ᱠᱩᱥᱤᱭᱟᱜ ᱜᱮᱭᱟ ᱦᱟᱸᱜ ᱟᱨ ᱟ ᱫᱟᱬᱟ ᱫᱩᱧ ᱠᱩᱥᱤᱭᱟᱜ ᱜᱮᱭᱟ ᱢᱮᱱᱠᱷᱟᱱ ᱩᱱᱟᱹᱜ ᱫᱚ ᱦᱟᱜ ᱫᱟᱬᱟ ᱫᱚ ᱵᱟᱹᱧ ᱪᱟᱞᱟᱣ ᱫᱟᱲᱮ ᱠᱟᱣᱫᱟ᱾ ᱟᱫᱚ ᱚᱱᱟ ᱥᱩᱨ ᱥᱩᱨ ᱡᱟᱭᱜᱟ ᱠᱚᱨᱮ ᱜᱤᱧ ᱪᱟᱞᱟᱣ ᱠᱟᱱᱟ ᱦᱟᱸᱜ᱾ ᱡᱟᱦᱟᱸ ᱫᱚ ᱦᱩᱭᱩᱜ ᱠᱟᱱᱟ ᱚᱱᱟ ᱟ ᱫᱤᱜᱷᱟ ᱠᱚ ᱪᱟᱞᱟᱣ ᱦᱩᱭ ᱠᱟᱱᱟ᱾ ᱟᱨᱮᱻ ᱚᱱᱛᱮ ᱵᱤᱥᱱᱩᱯᱩᱨ᱾ ᱟᱨ ᱚᱱᱠᱟ ᱡᱷᱟᱲᱜᱨᱟᱢ ᱠᱚᱥᱮᱫ ᱜᱮ ᱪᱟᱞᱟᱣ ᱦᱩᱭ ᱠᱟᱱᱟ, ᱦᱚᱞᱫᱤᱭᱟ ᱟᱫᱚ ᱦᱟᱸᱜ ᱮᱸ ᱡᱟᱹᱥᱛᱤ ᱥᱟᱜᱤᱧ ᱫᱚ ᱦᱟᱸᱜ ᱵᱟᱹᱧ ᱪᱟᱞᱟᱣ ᱫᱟᱲᱮ ᱠᱟᱣᱫᱟ᱾ ᱟ ᱟᱫᱚ ᱟᱢ ᱠᱟᱹᱴᱤᱡ ᱞᱟᱹᱭ ᱫᱟᱬᱟᱱ ᱵᱟᱲᱟᱱ ᱛᱤᱱᱟᱹᱜ ᱪᱟᱞᱟᱣ ᱠᱟᱱᱟ ᱥᱮ, ᱪᱮᱫ ᱞᱮᱠᱟᱢ ᱠᱩᱥᱤᱭᱟᱜ ᱜᱮᱭᱟ ᱥᱮ ᱵᱟᱝ?
ᱫᱟᱨᱟᱱ ᱫᱚ ᱤᱧ ᱦᱚᱸ ᱡᱟᱹᱥᱛᱤ ᱜᱤᱧ ᱠᱩᱥᱤᱭᱟᱜᱼᱟ᱾ ᱟᱨ ᱚᱱᱠᱟ ᱞᱮᱠᱟ ᱱᱮᱛᱟᱨ ᱫᱚ ᱫᱟᱬᱟᱱ ᱪᱟᱞᱟᱜ ᱦᱚᱸ ᱵᱟᱝ ᱦᱩᱭᱩᱜ ᱠᱟᱱᱟ᱾ ᱟᱨ ᱫᱟᱬᱟ ᱫᱚ ᱚᱱᱠᱟ ᱡᱟᱹᱥᱛᱤ ᱠᱟᱭᱛᱮ ᱪᱟᱞᱟᱜ ᱦᱩᱭᱩᱜ ᱠᱟᱱᱛᱮ ᱚᱱᱠᱟ ᱛᱟᱨᱟᱥᱤᱧ ᱥᱮᱫ᱾ ᱚᱱᱠᱟ ᱟᱞᱮ ᱥᱩᱨ ᱨᱮ ᱚ ᱠᱟ ᱱᱟᱹᱭ ᱢᱮᱱᱟᱜ ᱟᱠᱟᱫᱟ ᱟᱫᱚ ᱚᱸᱰᱮ ᱱᱟᱦᱟᱜ ᱢᱤᱫᱴᱟᱝ ᱵᱨᱤᱡᱽ ᱠᱚ ᱵᱮᱱᱟᱣ ᱟᱠᱟᱜᱼᱟ ᱟᱹᱰᱤ ᱢᱟᱨᱟᱝ᱾
ᱦᱮᱸ᱾
ᱦᱮᱸ ᱛᱚ ᱚᱸᱰᱮ ᱚᱱᱠᱟ ᱛᱟᱨᱟᱥᱤᱧ ᱥᱮᱫ ᱫᱟᱬᱟ ᱵᱟᱲᱟᱭ ᱢᱟᱱᱮ ᱵᱷᱟᱜᱮ ᱵᱩᱡᱷᱟᱹᱜᱼᱟ ᱚᱸᱰᱮ ᱫᱩᱲᱩᱵ ᱵᱟᱲᱟᱭ, ᱛᱤᱜᱩ ᱵᱟᱲᱟᱭ, ᱦᱚᱭᱟᱭ ᱢᱚᱸᱡᱽ ᱜᱮ ᱦᱩᱸ, ᱢᱚᱱᱮ ᱡᱤᱣᱤ ᱠᱚ ᱡᱤᱭᱟᱹᱲᱚᱜᱼᱟ᱾
ᱟᱪᱪᱷᱟ ᱟᱪᱪᱷᱟ᱾
ᱟᱨ ᱚᱱᱟ ᱥᱟᱶᱛᱮ ᱚᱱᱠᱟ ᱫᱟᱬᱟᱱ ᱪᱟᱞᱟᱣ ᱵᱟᱲᱟᱣ ᱟᱠᱟᱱᱟᱞᱮ ᱚᱱᱠᱟ ᱵᱤᱨ ᱵᱩᱨᱩ ᱠᱚᱨᱮᱜ᱾ ᱦᱩᱸ ᱚᱱᱠᱟ ᱵᱤᱨ ᱠᱚᱨᱮᱢ ᱪᱟᱞᱟᱣ ᱞᱮᱱᱠᱷᱟᱡ ᱟᱭᱢᱟ ᱞᱮᱠᱟᱱ ᱡᱤᱵᱽ ᱡᱤᱭᱟᱹᱞᱤ ᱠᱚ ᱥᱮ ᱩᱱᱠᱩ ᱪᱮᱬᱮ ᱪᱩᱯᱲᱩ ᱠᱚ ᱧᱮᱞ ᱧᱟᱢ ᱠᱚᱣᱟ᱾ ᱚᱝᱠᱟ ᱢᱟᱱᱮ ᱨᱟᱜ ᱵᱟᱲᱟᱭᱟᱠᱚ᱾ ᱦᱮᱸ, ᱚᱱᱠᱟ ᱟᱡᱚᱢ ᱵᱟᱲᱟᱭ ᱵᱷᱟᱜᱮ ᱵᱩᱡᱷᱟᱹᱜᱼᱟ᱾ ᱡᱮᱢᱚᱱ ᱵᱤᱨ ᱨᱮᱢ ᱪᱟᱞᱟᱣ ᱞᱮᱱᱠᱷᱟᱡ ᱱᱟᱦᱟᱸᱜ ᱩᱱᱠᱩ ᱛᱩᱭᱩ ᱠᱚ ᱦᱟᱹᱲᱩ ᱠᱚ ᱫᱟᱨᱮ ᱠᱚᱨᱮᱜ ᱚᱱᱠᱟ ᱢᱤᱫ-ᱢᱤᱫᱴᱟᱝ ᱫᱟᱨᱮ ᱠᱷᱚᱱ ᱟᱨ ᱢᱤᱫᱴᱟᱝ ᱫᱟᱨᱮ ᱚᱱᱠᱟ ᱠᱚ ᱫᱚᱱ ᱵᱟᱲᱟᱭᱟ ᱟᱨ ᱪᱮᱫ᱾ ᱦᱩᱸ ᱩᱱᱠᱩ ᱧᱮᱞ ᱡᱚᱝ ᱦᱚᱸ ᱵᱷᱟᱜᱮ ᱵᱩᱡᱷᱟᱹᱜᱼᱟ᱾
ᱦᱮᱸ ᱦᱩᱸ᱾
ᱚᱱᱟ ᱥᱟᱶᱛᱮ ᱚᱱᱠᱟ ᱵᱩᱨᱩ ᱠᱚᱨᱮ ᱫᱟᱬᱟᱱ ᱪᱟᱞᱟᱣ ᱦᱩᱭ ᱟᱠᱟᱱᱟ, ᱦᱩᱸ
ᱦᱮᱸ᱾
ᱚᱱᱠᱟ ᱵᱩᱨᱩ ᱨᱮᱢ ᱪᱟᱞᱟᱜᱼᱟ ᱚᱱᱠᱟ ᱵᱩᱨᱩ ᱪᱟᱞᱟᱣ ᱠᱟᱛᱮᱫ ᱵᱩᱨᱩ ᱨᱟᱯᱷᱟᱝ ᱞᱟᱯᱷᱟᱝ ᱨᱮᱢ ᱫᱮᱡᱚᱜᱼᱟ᱾ ᱟᱨ ᱚᱰᱮᱸ ᱞᱟᱯᱷᱟᱝ ᱨᱮ ᱫᱮᱡ ᱠᱟᱛᱮ ᱚᱱᱠᱟ ᱟᱭᱢᱟ ᱥᱟᱺᱜᱤᱧ ᱥᱟᱺᱜᱤᱧ ᱦᱚᱢ ᱧᱮᱞ ᱧᱟᱢ ᱫᱟᱲᱮᱭᱟᱜᱼᱟ᱾ ᱦᱮᱸ ᱚᱱᱠᱟ ᱡᱟᱦᱟᱸ ᱦᱚᱲ ᱥᱟᱺᱜᱤᱧ ᱠᱷᱚᱱᱟᱜ ᱚᱱᱠᱟ ᱚᱲᱟᱜ ᱠᱚ ᱥᱮ ᱫᱩᱣᱟᱹᱨ ᱠᱚ ᱚᱱᱟ ᱠᱚᱢ ᱧᱮᱞ ᱧᱟᱢᱟ᱾ ᱥᱮ ᱟᱭᱢᱟ ᱦᱚᱲ ᱠᱚᱦᱚᱸᱢ ᱧᱮᱞ ᱵᱟᱲᱟ ᱠᱚᱜᱮᱭᱟ ᱡᱟᱦᱟᱸ ᱫᱚ ᱫᱟᱬᱟ ᱵᱟᱲᱟᱭᱟᱠᱚ, ᱚᱸᱰᱮ ᱠᱷᱚᱱᱟᱜ ᱵᱩᱨᱩ ᱪᱮᱛᱟᱱ ᱠᱷᱚᱱᱟᱜ ᱮᱢ ᱧᱮᱞ ᱧᱟᱢ ᱠᱚᱜᱟ ᱚᱱᱟ ᱟᱨᱚ ᱢᱤᱫᱴᱟᱝ ᱵᱷᱟᱜᱮ ᱵᱩᱡᱷᱟᱹᱜᱼᱟ᱾ ᱥᱮ ᱢᱚᱱᱮᱨᱮ ᱢᱤᱫᱴᱟᱝ ᱨᱟᱹᱥᱠᱟᱹᱢ ᱟᱴᱠᱟᱨᱟ᱾ ᱟᱨ ᱚᱱᱟ ᱥᱟᱶᱛᱮ ᱦᱚᱸᱜᱼᱚᱭ ᱫᱟᱬᱟᱱ ᱪᱟᱞᱟᱣ ᱦᱩᱭ ᱠᱟᱱᱟ ᱚᱱᱠᱟ ᱪᱤᱲᱤᱭᱟᱠᱷᱟᱱᱟ ᱠᱚ᱾ ᱡᱟᱦᱟᱸ ᱫᱚ ᱡᱟᱦᱟᱸ ᱞᱮᱠᱟ ᱱᱮᱛᱟᱨ ᱧᱮᱞᱚᱜ ᱠᱟᱱᱟ ᱚ ᱡᱮᱢᱚᱱ ᱱᱮᱛᱟᱨ ᱛᱚ ᱱᱚᱣᱟ ᱥᱩᱨ ᱥᱩᱯᱩᱨ ᱠᱚᱨᱮᱜ ᱚᱱᱠᱟ ᱞᱮᱠᱟᱱ ᱡᱤᱵᱽᱡᱤᱭᱟᱹᱞᱤ ᱥᱮ ᱪᱮᱬᱮ ᱪᱩᱯᱲᱤᱡ ᱠᱚᱦᱚᱸ ᱵᱟᱝᱠᱚ ᱧᱮᱞᱚᱜ ᱠᱟᱱᱟ᱾ ᱡᱟᱦᱟᱸ ᱨᱮ ᱫᱚ ᱱᱟᱦᱟᱜ ᱚᱱᱠᱟ ᱵᱟᱝᱵᱚᱱ ᱧᱮᱞ ᱵᱟᱲᱟᱣ ᱟᱠᱟᱫ ᱠᱚᱣᱟ᱾
ᱦᱮᱸ᱾
ᱩᱱᱠᱩ ᱫᱚ ᱱᱟᱦᱟᱜ ᱚᱱᱟ ᱪᱤᱲᱤᱭᱟᱠᱷᱟᱱᱟ ᱠᱚᱨᱮᱜ ᱠᱚ ᱧᱮᱞ ᱧᱟᱢᱚᱜ ᱜᱮᱭᱟ᱾ ᱡᱮᱞᱮᱠᱟ ᱡᱩᱫᱤᱢ ᱞᱮᱭᱟ ᱦᱚᱸᱜᱼᱚᱭ ᱱᱮᱛᱟᱨ ᱦᱚᱸᱜ-ᱚᱱᱠᱟ ᱱᱟᱹᱭ ᱠᱚᱨᱮ ᱥᱮ ᱜᱟᱰᱟ ᱠᱚᱨᱮᱜ ᱦᱚᱸ ᱩᱱᱠᱩ ᱡᱮᱢᱚᱱ ᱠᱩᱢᱤᱨ ᱥᱮ ᱩᱱᱠᱩ ᱛᱟᱭᱟᱲ ᱢᱟᱜᱟᱲ ᱡᱟᱦᱟᱸ ᱵᱚᱱ ᱢᱮᱛᱟ ᱠᱚ ᱠᱟᱱ ᱦᱩᱸᱜ-ᱩᱸ ᱱᱩᱠᱩ ᱠᱚᱦᱚᱸ ᱱᱮᱛᱟᱨ ᱫᱚ ᱵᱟᱝᱠᱚ ᱧᱮᱞᱚᱜ ᱜᱮᱭᱟ ᱛᱚ ᱩᱱᱠᱩ ᱠᱚᱫᱚ ᱱᱚ ᱚᱝᱠᱟ ᱪᱲᱭᱟᱠᱷᱟᱱᱟ ᱠᱚᱨᱮᱢ ᱪᱟᱞᱟᱣ ᱞᱮᱱᱠᱷᱟᱱ ᱧᱮᱞ ᱧᱟᱢ ᱠᱚᱣᱟ᱾ ᱦᱩᱸ ᱚᱱᱟ ᱥᱟᱶᱛᱮ ᱱᱟᱦᱟᱜ ᱚᱱᱠᱟ ᱵᱤᱨᱵᱩᱨᱩ ᱠᱚᱨᱮ ᱩᱱᱠᱩ ᱢᱟᱨᱟᱜ ᱵᱟᱝᱠᱚ ᱧᱮᱞᱚᱜ ᱠᱟᱱᱟ᱾ ᱚᱸᱰᱮ ᱦᱚᱸ ᱩᱱᱠᱩ ᱢᱟᱨᱟᱜ ᱠᱚ ᱢᱮᱱᱟᱜ ᱠᱚᱣᱟ ᱥᱮ ᱟᱭᱢᱟ ᱟᱨᱚ ᱡᱤᱵᱽᱡᱤᱭᱟᱹᱞᱤ ᱢᱮᱱᱟᱜ ᱠᱚᱣᱟ᱾ ᱡᱟᱦᱟᱸᱭ ᱫᱚ ᱱᱟᱦᱟᱜ ᱱᱮᱛᱟᱨ ᱚᱱᱠᱟ ᱞᱮᱠᱟ ᱵᱟᱝᱠᱚ ᱧᱮᱞ ᱧᱟᱢᱚᱜ-ᱟ᱾ ᱢᱮᱱᱠᱷᱟᱱ ᱚᱸᱰᱮ ᱫᱚ ᱱᱟᱦᱟᱸᱜ ᱚᱱᱠᱟ ᱧᱮᱞ ᱡᱚᱝ ᱞᱟᱹᱜᱤᱫ ᱠᱚ ᱫᱚᱦᱚ ᱠᱟᱜ ᱠᱚᱣᱟ ᱦᱳᱭᱛᱳ ᱚᱱᱠᱟ᱾ ᱡᱤᱵᱽ ᱥᱮ ᱡᱤᱭᱟᱹᱞᱤ ᱵᱟᱢ ᱧᱮᱞ ᱵᱟᱲᱟᱣ ᱟᱠᱟᱫ ᱠᱚᱣᱟ᱾
ᱦᱮᱸ ᱦᱮᱸ᱾
ᱟᱨ ᱱᱤᱛᱚᱜ ᱫᱚ ᱱᱟᱦᱟᱜ ᱚᱱᱠᱟ ᱫᱟᱬᱟᱱ ᱪᱟᱞᱟᱣ ᱠᱚ ᱵᱟᱝ ᱦᱩᱭᱩᱜᱼᱟ ᱱᱮᱛᱚᱜ ᱫᱚ ᱱᱟᱦᱟᱜ ᱦᱟᱨᱟ ᱡᱩᱣᱟᱹᱱ ᱦᱩᱭᱱᱟ ᱛᱚ ᱟᱫᱚ ᱡᱟᱨ ᱡᱮᱢᱚᱱ ᱱᱚᱝᱠᱟ ᱠᱚᱭ ᱜᱟᱛᱮ ᱫᱚ ᱱᱟᱦᱟᱜ ᱱᱤᱭᱟᱹᱛ ᱪᱟᱞᱟᱜ ᱟᱠᱚ ᱚᱠᱚᱭ ᱫᱚ ᱪᱟᱹᱠᱨᱤ ᱠᱟᱱᱟᱭ ᱚᱠᱚᱭ ᱫᱚ ᱵᱟᱯᱞᱟᱭᱮᱱᱟᱭ᱾ ᱦᱮᱸ ᱚᱠᱚᱭ ᱫᱚ ᱚᱱᱠᱟ ᱵᱟᱨᱦᱨᱮ ᱠᱟᱹᱢᱤ ᱠᱟᱱᱟᱭ ᱦᱮᱸ᱾ ᱟᱨ ᱤᱧ ᱫᱚ ᱱᱟᱦᱟᱜ ᱱᱚᱜ-ᱚᱭ ᱚᱲᱟᱜ ᱨᱮ᱾ ᱦᱮᱸ ᱵᱮᱠᱟᱨ ᱢᱤᱱᱟᱹᱧ ᱛᱮ ᱚᱱᱠᱟ ᱫᱟᱬᱟᱱ ᱫᱚ ᱥᱟᱱᱟ ᱜᱮᱭᱟ᱾ ᱛᱚ ᱚᱱᱠᱟ ᱮᱠᱞᱟ ᱫᱟᱬᱟᱱ ᱦᱚᱸ ᱛᱚ ᱚᱱᱟ ᱦᱟᱸᱜ ᱱᱟᱯᱟᱭ ᱫᱚ ᱵᱟᱝ ᱵᱩᱡᱷᱟᱹᱜ ᱜᱮᱭᱟ ᱥᱮ᱾ ᱚᱱᱠᱟ ᱜᱟᱛᱮ ᱥᱟᱶᱛᱮ ᱢᱤᱫ ᱛᱮ ᱫᱟᱬᱟᱱ᱾ ᱦᱩᱸ᱾ ᱱᱚᱠᱟᱱᱟᱜ ᱫᱚ ᱢᱟᱱᱮ ᱵᱷᱟᱜᱮ ᱵᱩᱡᱷᱟᱹᱜᱼᱟ᱾
ᱦᱮᱸ᱾ ᱟᱫᱚ ᱦᱟᱸᱜ ᱚᱱᱠᱟ ᱠᱟᱛᱷᱟ ᱨᱮᱜᱮ ᱢᱮᱱᱟᱜᱼᱟ ᱡᱮ ᱠᱟᱺᱰᱤ ᱫᱚ ᱛᱟᱦᱮᱱ ᱛᱟᱵ ᱟᱨ ᱵᱟᱝ ᱛᱟᱦᱮᱸᱱ ᱛᱟᱵᱚᱱ ᱛᱚᱠᱷᱚᱱ ᱟᱫᱚ ᱫᱟᱬᱟ ᱫᱚ ᱫᱟᱬᱟ ᱟᱹᱜᱩᱭ ᱢᱮ᱾ ᱟᱫᱚ ᱡᱚᱠᱷᱚᱱ ᱠᱟᱹᱣᱰᱤ ᱫᱚ ᱦᱩᱭᱩᱜ ᱛᱟᱢ ᱛᱚᱠᱷᱚᱱ ᱫᱚ ᱦᱟᱸᱜ ᱟᱢᱟᱜ ᱚᱠᱛᱚ ᱟᱸ ᱵᱟᱝ ᱦᱩᱭᱩᱜ ᱛᱟᱢ ᱛᱚᱠᱷᱚᱱ ᱫᱚ᱾ ᱟᱫᱚ ᱢᱟᱛᱚ ᱦᱟᱸᱜ ᱟᱸ ᱱᱟᱱᱟ ᱦᱩᱱᱟᱹᱨ ᱚᱱᱠᱟ ᱠᱟᱹᱢᱤ ᱠᱚᱨᱮ ᱜᱮ ᱦᱩᱸ ᱵᱮᱥᱛᱚᱢ ᱛᱟᱦᱮᱱ᱾ ᱟᱫᱚ ᱚ ᱫᱟᱬᱟ ᱫᱚ ᱦᱟᱸᱜ ᱟ ᱛᱤᱱᱟᱹᱜ ᱜᱮ ᱢᱟᱱᱮ ᱮᱢ ᱫᱟᱲᱮᱭᱟᱜ ᱠᱷᱟᱱ ᱡᱟᱹᱥᱛᱤ ᱜᱮ ᱫᱟᱬᱟ ᱟᱹᱜᱩᱭ ᱢᱮ ᱟᱨ ᱫᱟᱬᱟ ᱞᱮᱱᱠᱷᱟᱱ ᱢᱟ ᱟᱹᱰᱤ ᱟᱹᱰᱤ ᱠᱤᱪᱷᱩᱢ ᱵᱟᱰᱟᱭ ᱫᱟᱲᱮᱭᱟᱜᱼᱟ᱾ ᱟᱹᱰᱤᱞᱤᱱ ᱟᱹᱰᱤ ᱟᱹᱰᱤ ᱡᱟᱭᱜᱟᱢ ᱧᱮᱞ ᱫᱟᱲᱮᱭᱟᱜ-ᱟ᱾ ᱟᱨ ᱟᱹᱰᱤ ᱡᱟᱭᱜᱟ ᱨᱮᱱᱟᱜ ᱚᱱᱠᱟ ᱟᱹᱨᱤᱪᱟᱞᱞᱤ ᱠᱚᱦᱚᱢ ᱟ ᱧᱮᱞᱟ᱾ ᱟᱹᱰᱤ ᱨᱚᱠᱚᱢ ᱟ ᱢᱮᱱᱟᱜ ᱛᱟᱠᱚᱣᱟ ᱚᱱᱟ ᱠᱚᱦᱚᱢ ᱥᱮᱬᱟ ᱟᱹᱜᱩᱭᱟ᱾ ᱟᱫᱚ ᱟᱸ ᱟᱹᱰᱤ ᱥᱳᱚᱢᱚᱭ ᱜᱮ ᱦᱟᱸᱜ ᱚᱱᱠᱟ ᱛᱚ ᱵᱟᱭ ᱜᱟᱱᱚᱜ ᱠᱟᱱᱟ ᱥᱮ ᱵᱟᱵᱚᱱ ᱪᱟᱞᱟᱣ ᱫᱟᱲᱮᱭᱟᱜ
ᱦᱩᱸ᱾
ᱢᱟᱱᱮ ᱪᱤ ᱠᱚᱦᱚᱸ ᱟᱹᱰᱤ ᱜᱮ ᱱᱟᱯᱟᱭ ᱛᱮ ᱵᱩᱡᱷᱟᱹᱜᱼᱟ᱾
ᱟᱪᱪᱷᱟ ᱨᱚᱲ ᱟᱸᱡᱚ ᱢᱚᱜ ᱠᱟᱱ ᱛᱤᱧᱟ᱾
ᱦᱮᱸ ᱟᱡᱚ ᱢᱚᱜ ᱠᱟᱱᱟ ᱨᱚᱲ ᱠᱚᱫᱚ᱾
ᱟᱪᱪᱷᱟ ᱟᱪᱪᱷᱟ ᱟᱨ ᱱᱚᱣᱟ ᱠᱚ ᱦᱟᱸᱱ ᱡᱟᱦᱟᱸ ᱞᱮᱠᱟ ᱫᱟᱬᱟᱱ ᱞᱟᱹᱭ ᱱᱚᱣᱟ ᱠᱚᱫᱚ ᱱᱟᱦᱟᱜ ᱚᱱᱠᱟ ᱡᱚᱛ ᱫᱤᱱ ᱟᱹᱣᱨᱤᱢ ᱵᱟᱯᱞᱟᱜ-ᱟ ᱥᱮ ᱦᱮᱜ-ᱮ ᱱᱚᱝᱠᱟ ᱩᱱᱫᱤᱱ ᱜᱮᱢ ᱫᱟᱬᱟ ᱫᱟᱲᱮᱭᱟᱜᱼᱟ᱾
ᱦᱳᱭ᱾
ᱦᱩᱸ᱾ ᱦᱮᱸ ᱚᱱᱠᱟ ᱡᱟᱸᱦᱟᱱᱟᱜ ᱵᱟᱯᱞᱟ ᱞᱮᱱᱠᱷᱟᱡ ᱥᱮ ᱚᱱᱠᱟ ᱡᱟᱦᱟᱸ ᱫᱚ ᱠᱚ ᱞᱟᱹᱭ-ᱟ ᱟᱪᱪᱷᱟ, ᱚᱱᱟ ᱫᱚ ᱵᱟᱹᱧ ᱞᱟᱹᱭᱫᱟ ᱛᱚ ᱚᱝᱠᱟ ᱞᱮᱠᱟ ᱫᱚ ᱟᱫᱚ ᱛᱚᱠᱷᱚᱱ ᱫᱚ ᱫᱟᱬᱟᱱ ᱢᱟᱛᱚ ᱵᱟᱢ ᱧᱟᱢᱟ᱾ ᱛᱚᱠᱷᱚᱱ ᱫᱚ ᱱᱟᱦᱟᱜ ᱟᱫᱚ ᱚᱲᱟᱜ ᱥᱚᱝᱥᱟᱨ ᱧᱮᱞ ᱦᱩᱭᱩᱜ ᱛᱟᱢᱟ, ᱦᱮᱸ
ᱠᱟᱹᱢᱤ ᱦᱩᱭᱩᱜᱼᱟ, ᱦᱟᱱᱟ ᱱᱚᱣᱟ ᱾ ᱦᱩᱸ, ᱚᱱᱟ ᱥᱟᱶᱛᱮ ᱦᱚᱸ ᱚᱝᱠᱟ ᱞᱮᱠᱟ ᱫᱚ ᱟᱨᱠᱤ ᱥᱩᱢᱟᱹᱭ ᱵᱟᱝ ᱦᱩᱭᱩᱜᱼᱟ᱾
ᱦᱳᱭ ᱦᱳᱭ,
ᱟᱨ ᱚᱝᱠᱟ ᱡᱟᱦᱟᱸ ᱞᱮᱠᱟᱢ ᱞᱟᱹᱭ ᱠᱮᱫ ᱫᱤᱭᱟ ᱚᱝᱠᱮᱱ ᱱᱟᱜ ᱫᱟᱬᱟᱱ ᱫᱚ ᱱᱟᱜ ᱵᱟᱹᱧ ᱪᱟᱞᱟᱣ ᱵᱟᱲᱟ ᱟᱠᱟᱱᱟ ᱾
ᱟᱪᱪᱷᱟ,
ᱟᱪᱪᱷᱟ, ᱢᱚᱱᱮ ᱠᱟᱜᱟᱹᱧ ᱛᱚ ᱚᱱᱠᱟ ᱢᱤᱫ ᱫᱤᱱ ᱚᱝᱠᱟ ᱡᱩᱚᱫᱤ ᱜᱟᱛᱮ ᱠᱚ ᱧᱟᱢ ᱠᱚ ᱠᱷᱟᱡ ᱤᱧ ᱪᱟᱞᱟᱣ ᱜᱚᱫᱚᱜᱼᱟ, ᱦᱮ ᱚᱸᱰᱮ ᱱᱟᱦᱟᱜ ᱤᱧ ᱚᱱᱠᱟ ᱛᱩᱠᱟᱹᱥᱮ ᱚᱝᱠᱟ ᱯᱟᱭᱨᱟ ᱨᱮᱱᱟᱜ ᱤᱧ ᱦᱚᱸ ᱤᱪᱪᱷᱟᱹ ᱢᱮᱱᱟᱜ ᱠᱟᱫᱟ ᱦᱮᱸ ᱾ ᱛᱚ ᱚᱸᱰᱮ ᱟᱸᱡᱚᱢ ᱠᱟᱫ ᱜᱮᱭᱟᱹᱧ ᱡᱟᱭᱜᱟ ᱧᱩᱛᱩᱢ ᱫᱚ ᱛᱚ, ᱟᱭᱢᱟ ᱦᱚᱲ ᱜᱮ ᱠᱚ ᱪᱟᱞᱟᱣ ᱵᱟᱲᱟ ᱟᱠᱟᱱ ᱜᱮᱭᱟ ᱠᱚ, ᱡᱟᱦᱟᱸ ᱞᱮᱠᱟ ᱟᱞᱮ ᱥᱮᱫ ᱨᱮᱱ ᱫᱚ ᱡᱟᱹᱥᱛᱤ ᱠᱟᱭ ᱛᱮ ᱠᱚ ᱪᱟᱞᱟᱜᱼᱟ, ᱚᱸᱰᱮ
ᱦᱩᱸ ᱦᱩᱸ,
ᱯᱤᱠᱱᱤᱠ ᱡᱟᱦᱟᱸ ᱫᱚ ᱠᱚ ᱞᱟᱹᱭᱟ ᱱᱟᱵᱚᱱ ᱫᱚ ᱱᱚᱝᱠᱟ ᱵᱚᱱᱵᱷᱟᱹᱡᱱᱟᱹ ᱵᱚᱱ ᱞᱟᱹᱭ ᱜᱮᱭᱟ, ᱟᱞᱮ ᱛᱮ ᱫᱚ ᱵᱚᱱᱵᱷᱟᱹᱡᱱᱟᱹ ᱠᱚ ᱞᱟᱹᱭ ᱜᱮᱭᱟ ᱛᱚ ᱦᱚᱜ-ᱚ ᱱᱚᱣᱟ ᱠᱚ ᱦᱚᱸ᱾ ᱪᱟᱞᱟᱣ ᱵᱟᱲᱟᱣ ᱟᱠᱟᱱᱟ ᱚᱱᱛᱮ ᱨᱮ ᱛᱟᱦᱮᱸ ᱵᱟᱲᱟ ᱠᱟᱱᱟ ᱠᱚ᱾ ᱢᱤᱫ ᱥᱤᱧ ᱵᱟᱨ ᱥᱤᱧ ᱚᱝᱠᱟ ᱛᱚ ᱤᱧ ᱦᱚᱸ ᱦᱟᱸᱜ ᱟᱹᱰᱤ ᱫᱤᱱ ᱠᱷᱚᱡ ᱪᱟᱞᱟᱜ ᱪᱟᱞᱟᱜ ᱤᱧ ᱢᱚᱱᱮᱣ ᱟᱠᱟᱫᱟ ᱟᱫᱚ ᱛᱤᱥ ᱦᱚᱸ ᱚᱝᱠᱟ ᱜᱟᱛᱮ ᱠᱚᱧ ᱧᱟᱢ ᱠᱚᱣᱟ ᱛᱚᱵᱮ ᱱᱟᱜ ᱤᱧ ᱪᱟᱞᱟᱜᱼᱟ᱾ ᱟᱪᱪᱷᱟ ᱛᱟᱦᱞᱮ ᱚᱝᱠᱟ ᱫᱤᱜᱷᱟ ᱫᱟᱬᱟᱱ ᱮᱢ ᱪᱟᱞᱟᱣ ᱟᱠᱟᱱᱟ ᱚᱸᱰᱮ ᱚᱝᱠᱟ ᱚᱱᱟ ᱱᱟᱹᱭ ᱨᱮ ᱛᱟᱦᱞᱮ ᱚᱝᱠᱟ ᱛᱩᱯᱩ ᱵᱟᱲᱟ ᱥᱮ ᱯᱟᱭᱨᱟ ᱵᱟᱲᱟᱣ ᱠᱟᱱᱟ ᱥᱮ ᱵᱟᱝᱼᱟ?
ᱦᱮᱸ, ᱛᱟᱲᱟᱱ ᱱᱟᱜ ᱤᱧ ᱪᱟᱜ-ᱟ ᱾ ᱪᱟᱞᱟᱣ ᱫᱩᱧ ᱪᱟᱞᱟᱣ ᱠᱟᱱᱟ ᱟᱫᱚ ᱚᱝᱠᱟ ᱛᱳᱯᱳ ᱠᱟᱛᱮ ᱯᱟᱭᱨᱚ
ᱞᱟᱹᱭ ᱠᱮᱫᱟᱢ ᱤᱧ ᱧᱟᱢ ᱠᱮᱫᱟ, ᱟᱫᱚ
ᱪᱟᱞᱟᱣ ᱠᱟᱹᱱᱟᱹᱧ ᱟᱫᱚ ᱚᱝᱠᱟ ᱯᱟᱭᱨᱟ ᱵᱟᱲᱟ ᱠᱚ ᱫᱚ ᱵᱟᱭ ᱦᱩᱭ ᱠᱟᱱᱟ᱾ ᱢᱮᱱ ᱠᱷᱟᱱ ᱟᱸ ᱚᱸᱰᱮ ᱱᱟᱜ ᱦᱮᱸ ᱚᱸᱰᱮᱢ ᱪᱟᱞᱟᱣ ᱞᱮᱱ ᱠᱷᱟᱱ ᱫᱚ ᱟᱹᱰᱤ ᱥᱩᱱᱫᱚᱨ ᱜᱮ ᱚᱱᱟ, ᱚᱸᱰᱮ ᱱᱟᱜ ᱯᱚᱨᱤᱵᱮᱥ ᱫᱚ ᱟᱛᱳ ᱜᱮ ᱥᱩᱱᱫᱚᱨ ᱜᱮ ᱟᱨ ᱟᱛᱳ ᱟᱨ ᱡᱟᱹᱥᱛᱤ ᱜᱮ ᱦᱚᱭ ᱜᱮᱭᱟᱭ ᱱᱟᱯᱟᱭ ᱜᱮ ᱵᱩᱡᱷᱟᱹᱜ ᱟ ᱟᱫᱚ ᱢᱚᱱᱮ ᱡᱤᱣᱤ ᱠᱚ ᱦᱚᱸ ᱨᱟᱲᱮᱡ ᱪᱟᱵᱟᱜ ᱛᱟᱢᱟ ᱾ ᱩᱱᱟᱹᱜ ᱜᱮ ᱱᱟᱯᱟᱭ ᱜᱮ ᱢᱮᱱᱟᱹᱜ ᱜᱮᱭᱟ.
ᱦᱮᱸ ᱚᱸᱰᱮ ᱫᱚ ᱟᱨ ᱦᱚᱸ ᱚᱝᱠᱟ ᱟᱭᱢᱟ ᱦᱚᱲ ᱜᱮ ᱠᱚ ᱦᱤᱡᱩᱜᱼᱟ ᱟᱨ ᱟᱭᱢᱟ ᱟᱭᱢᱟ ᱡᱟᱭᱜᱟ ᱠᱷᱚᱱᱟᱜ ᱜᱮ ᱠᱚ ᱦᱤᱡᱩᱜ ᱜᱮᱭᱟ ᱦᱮᱸ ᱡᱟᱦᱟᱸ ᱛᱤᱱᱟᱹᱜ ᱚᱱᱟ ᱥᱳᱨ ᱥᱳ ᱛᱩᱝᱵᱷᱚᱨᱟ ᱥᱮ ᱚᱱᱟ ᱫᱚ ᱢᱤᱫ ᱴᱟᱝ ᱧᱩᱛᱩᱢᱟᱱ ᱡᱟᱭᱜᱟ ᱠᱟᱱᱟ ᱛᱚ,
ᱦᱮᱸ,
ᱛᱚ ᱚᱝᱠᱟ ᱥᱟᱺᱜᱤᱧ ᱥᱩᱨ ᱥᱟᱺᱜᱤᱧ ᱠᱷᱚᱱᱟᱜ ᱦᱚᱲ ᱫᱚ ᱠᱚ ᱦᱤᱡᱩᱜ ᱜᱮᱭᱟ ᱚᱸᱰᱮ, ᱛᱳᱯᱳᱱ ᱥᱮ ᱯᱟᱭᱨᱟᱜ, ᱦᱩᱸ
ᱦᱮᱸ ᱦᱩᱸ,
ᱟᱨ ᱚᱱᱟ ᱥᱟᱶᱛᱮ ᱱᱟᱦᱟᱜ ᱱᱤᱭᱟᱹ ᱚᱱᱠᱟ ᱢᱟᱱᱮ ᱫᱟᱬᱟᱱ ᱞᱮᱠᱟ ᱠᱚ ᱦᱤᱡᱩᱜ-ᱟ ᱟᱨᱠᱤ ᱡᱮ ᱦᱱᱟᱜ ᱱᱚᱣᱟ ᱠᱚᱨᱮ ᱢᱟ ᱰᱮᱞᱤ ᱠᱚ ᱫᱟᱬᱟ ᱵᱟᱲᱟᱭᱟᱜ, ᱦᱮᱸ ᱮᱴᱟᱜ ᱠᱚᱨᱮ ᱫᱚ ᱛᱚ ᱚᱸᱰᱮ ᱪᱟᱞᱟᱣ ᱠᱟᱛᱮᱜ ᱚᱱᱠᱟ ᱛᱩᱯᱩᱱᱟ ᱥᱮ ᱯᱟᱭᱨᱟᱜ-ᱟᱢ ᱚᱱᱟ ᱢᱤᱫᱴᱟᱝ ᱵᱷᱟᱜᱤ ᱵᱩᱡᱷᱟᱹᱜ-ᱟ ᱫᱟᱜ᱾ ᱦᱮᱞᱠᱟᱜ-ᱟ ᱦᱮᱸ ᱟᱭᱢᱟ ᱨᱚᱠᱚᱢ ᱚᱝᱠᱟ᱾ ᱚᱱᱟ ᱥᱟᱶᱛᱮ ᱚᱱᱰᱮᱱᱟᱜ ᱫᱚ ᱞᱟᱹᱭ ᱠᱟᱱᱟ ᱚᱱᱠᱟ ᱦᱚᱭ ᱠᱚᱦᱚᱸ ᱢᱟᱱᱮ ᱵᱷᱟᱜᱮ ᱵᱩᱡᱷᱟᱹᱜ-ᱟ᱾
ᱦᱳᱭ ᱦᱳᱭ᱾ ᱟᱫᱚ ᱤᱧ ᱫᱚ ᱦᱟᱜ ᱚᱝᱠᱟ ᱵᱩᱨᱩ ᱥᱮᱫ ᱜᱮ ᱵᱟᱹᱧ ᱪᱟᱞᱟ ᱫᱟᱲᱮᱭ ᱠᱟᱣᱫᱟ, ᱟᱫᱚ ᱦᱩᱸ᱾ ᱵᱩᱨᱩ ᱥᱮᱜ ᱪᱟᱞᱟᱣ ᱨᱮᱱᱟᱜ ᱦᱚᱸ ᱟᱹᱰᱤ ᱜᱟᱱ ᱜᱮ ᱚᱱᱠᱟ ᱢᱚᱱᱮ ᱫᱚ ᱢᱮᱱᱟᱜ-ᱟ᱾ ᱢᱮᱱᱠᱷᱟᱱ ᱟ ᱤᱧ ᱦᱚᱸ ᱵᱟᱹᱧ ᱪᱟᱞᱟᱣ ᱫᱟᱲᱮᱭ ᱠᱟᱫᱟ᱾ ᱟᱫᱚ ᱪᱟᱞᱟᱣ ᱞᱮᱱᱠᱷᱟᱱ ᱟ ᱱᱟᱯᱟᱭ ᱫᱚ ᱱᱟᱯᱟᱭ ᱜᱚᱣᱟ ᱦᱩᱭᱩᱜ ᱜᱮᱭᱟ ᱦᱟᱸᱜ᱾ ᱟᱫᱚ ᱛᱤᱥ ᱠᱚᱥᱮᱜ ᱚᱱᱠᱟᱧ ᱪᱟᱞᱟᱣ ᱫᱟᱲᱜ ᱠᱟᱱᱟ ᱤᱧᱦᱚ ᱦᱟᱜ᱾